ᱦᱚ, ᱸ ᱞᱟᱹᱭ ᱢᱮ ᱜᱚᱝᱠᱮ ᱠᱷᱚᱵᱚᱨ ᱠᱚ ᱾
ᱡᱚᱦᱟᱨ ᱜᱮ ᱾
ᱦᱮᱸ ᱡᱚᱦᱟᱨ ᱜᱮ ᱡᱚᱦᱟᱨ ᱜᱮ ᱾ ᱛᱟᱯᱚᱨᱮ ᱱᱟᱯᱟᱭ ᱜᱮᱭᱟᱢ ᱛᱚ?
ᱦᱮᱸ ᱾
ᱦᱮᱸ ᱱᱟᱯᱟᱭ ᱜᱮ, ᱟᱢ ᱜᱮ ᱚᱠᱟ ᱞᱮᱠᱟ?
ᱦᱮᱸ ᱜᱚᱝᱠᱮ ᱱᱟᱯᱟᱭ ᱜᱮ ᱾
ᱟᱪᱪᱷᱟ ᱾
ᱜᱚᱝᱠᱮ ᱟᱯᱮ ᱥᱮᱫ ᱪᱮᱫ ᱞᱮᱠᱟ ᱥᱤᱛᱩᱝ ᱮᱫᱟ?
ᱛᱟᱯᱚᱨᱮ ᱟᱯᱮ ᱥᱮᱫ ᱥᱤᱛᱩᱝ ᱫᱚ ᱟᱞᱮ ᱥᱮᱫ ᱮᱫ ᱫᱚ ᱵᱟᱭ ᱥᱤᱛᱩᱝᱮᱜᱼᱟ ᱱᱤᱛᱚᱜ ᱫᱚ, ᱫᱟᱜᱟᱭ ᱡᱟᱹᱱᱤᱡ ᱟᱨ ᱠᱤᱪᱷᱩ ᱠᱷᱚᱱ ᱯᱚᱨᱮ ᱾ ᱟᱯᱮ ᱥᱮᱡᱼᱼ
ᱦᱮᱸ ᱜᱚᱝᱠᱮ ᱟᱞᱮ ᱥᱮᱱ ᱫᱚ ᱱᱟᱥᱮ ᱱᱟᱥᱮ ᱥᱤᱛᱩᱝ ᱟᱠᱟᱫᱟ ᱾
ᱟᱪᱪᱷᱟ ᱾
ᱦᱮᱸ ᱾ ᱠᱮ ᱞᱟᱹᱭ ᱤᱫᱟᱹᱧ ᱤᱭᱟᱹ ᱱᱚᱣᱟ ᱡᱟᱦᱟᱸ ᱟᱵᱚᱣᱟᱜ ᱥᱟᱶᱛᱟ ᱾ ᱱᱤᱛᱚᱜ ᱨᱮᱭᱟᱜᱼᱼ
ᱦᱮᱸᱜᱼᱼ
ᱡᱟᱦᱟᱸᱭ ᱡᱩᱣᱟᱹᱱ ᱠᱚ, ᱩᱱᱠᱩ ᱚᱠᱟ ᱥᱮᱫ ᱠᱚ ᱢᱚᱦᱰᱟᱜ ᱠᱟᱱᱟ ᱠᱟᱹᱴᱤᱡᱼᱼ ᱞᱟᱹᱭᱵᱮᱱ ᱥᱮ ᱡᱩᱫᱤ ᱵᱟᱲᱟᱭ ᱵᱮᱱᱟᱜ ᱛᱟᱵᱮᱱ ᱠᱷᱟᱱ ᱾
ᱟᱨ ᱡᱩᱣᱟᱹᱱ ᱠᱚᱼᱼ ᱢᱮᱠᱥᱤᱢᱟᱢ ᱡᱩᱣᱟᱹᱱ ᱠᱚ ᱱᱤᱛᱚᱜ ᱡᱟᱦᱟᱸ ᱧᱮᱞᱚᱜ ᱠᱟᱱᱟᱼᱼ ᱩᱱᱠᱩ ᱫᱚᱼᱼ
ᱦᱮᱸ
ᱠᱟᱹᱴᱤᱡ ᱚᱱᱮ ᱡᱟᱦᱟᱸ ᱟᱵᱚᱣᱟᱜ ᱮᱱᱮᱡ ᱢᱮᱱᱟᱜ ᱛᱟᱵᱚᱱ ᱫᱚᱼᱼ ᱚᱱᱛᱮᱼᱼ ᱪᱟᱞᱟᱜ ᱠᱟᱱᱟ ᱠᱚ ᱠᱤᱱᱛᱩ ᱡᱟᱦᱟᱸᱭ ᱠᱟᱹᱴᱤᱡ ᱠᱚ ᱜᱟᱭᱤᱰ ᱠᱚ ᱧᱟᱢᱮᱫᱼᱟ, ᱜᱟᱭᱰᱮᱱᱥ ᱠᱚ ᱧᱟᱢᱮᱫᱼᱟ, ᱵᱟ ᱡᱟᱦᱟᱸᱭ ᱠᱟᱹᱴᱤᱡ ᱠᱚᱼᱼ ᱤᱭᱟᱹ ᱠᱚ ᱧᱟᱢᱮᱜ ᱟᱠᱚ ᱩᱱᱠᱩ ᱠᱚᱫᱚ, ᱢᱟᱱᱮ ᱪᱷᱩᱼᱼ ᱴᱷᱤᱠ ᱰᱟᱦᱟᱨ ᱛᱮᱜᱮ ᱠᱚ ᱛᱟᱲᱟᱢᱮᱜ ᱟᱠᱚ ᱯᱟᱲᱦᱟᱜ ᱠᱟᱱᱟ ᱠᱚ ᱾ ᱢᱟᱲᱟᱝ ᱥᱮᱫ ᱠᱚ ᱞᱟᱦᱟ ᱤᱫᱤᱜ ᱠᱟᱱᱟ ᱠᱚ, ᱰᱟᱠᱛᱟᱨ, ᱤᱱᱡᱤᱱᱤᱭᱟᱨ, ᱢᱟᱥᱴᱟᱨ ᱡᱚᱛᱚ ᱨᱚᱠᱚᱢ ᱠᱚ ᱵᱮᱱᱟᱜ ᱠᱟᱱᱟ ᱠᱚ ᱾ ᱟᱫᱚ ᱠᱟᱹᱴᱤᱡ ᱥᱚᱴᱷᱤᱠ ᱩᱱᱠᱩᱼᱼ ᱛᱟᱲᱟᱢ ᱰᱟᱦᱟᱨ ᱩᱫᱩᱜ ᱟᱠᱚ ᱫᱚᱨᱠᱟᱨᱚᱜ ᱠᱟᱱᱟ, ᱛᱟᱦᱚᱞᱮ ᱠᱷᱟᱱᱜᱮ ᱩᱱᱠᱩ ᱫᱚᱼᱼ ᱥᱩᱴᱷᱤᱠ ᱤᱭᱟᱹ ᱛᱮᱜᱮ ᱠᱚ ᱛᱟᱲᱟᱢ ᱮᱫ ᱟᱠᱚ ᱾
ᱦᱚᱭ ᱜᱚᱝᱠᱮ ᱦᱚᱭ ᱾
ᱟᱯᱮᱥᱮᱫ, ᱦᱮᱸ ᱟᱯᱮᱥᱮᱫ ᱫᱚ ᱚᱠᱟ ᱞᱮᱠᱟ?
ᱟᱞᱮ ᱥᱮᱫ ᱨᱮᱱ ᱡᱟᱦᱟᱸᱭ ᱛᱮ ᱡᱩᱣᱟᱹᱱ ᱠᱚ ᱩᱱᱠᱩ ᱫᱚ, ᱢᱟᱱᱮᱼᱼ ᱱᱚᱜ-ᱚᱭ ᱡᱟᱦᱟᱸ ᱢᱤᱫ ᱥᱚᱢᱚᱭ ᱚᱱᱟ ᱫᱤᱥᱚᱢ ᱨᱩᱣᱟᱹᱲ ᱦᱮᱡ ᱱᱟ ᱥᱮᱼᱼ ᱡᱟᱦᱟᱸ ᱚᱱᱟ ᱠᱳᱵᱷᱤᱰ ᱱᱟᱭᱤᱱᱴᱤᱱ ᱠᱚ ᱢᱮᱛᱟᱜ ᱠᱟᱱᱟ ᱤᱝᱨᱮᱡᱤ ᱛᱮ, ᱟᱫᱚᱼᱼ ᱩᱱ ᱚᱠᱛᱚ, ᱟᱸᱡᱚᱢ ᱫᱟ ᱵᱮᱱ?
ᱦᱮᱸ ᱟᱸᱡᱚᱢ ᱫᱟ ᱞᱤᱧ ᱾
ᱦᱮᱞᱳ ᱾
ᱦᱮᱞᱳ᱾
ᱦᱮᱸ ᱜᱚᱝᱠᱮ ᱟᱸᱚᱢ ᱫᱟ ᱵᱮᱱ?
ᱦᱮᱸ ᱟᱸᱡᱚᱢ ᱫᱟ ᱞᱤᱧ᱾
ᱦᱮᱸ ᱩᱱ ᱚᱠᱛᱚ ᱟᱹᱰᱤ ᱜᱟᱱ ᱜᱮ ᱩᱱᱠᱩ ᱡᱩᱣᱟᱹᱱ ᱠᱚ ᱢᱟᱱᱮ ᱯᱟᱲᱦᱟᱜ ᱠᱚᱫᱚ ᱠᱚ ᱵᱟᱹᱜᱤ ᱪᱟᱵᱟ ᱠᱮᱫᱟ ᱦᱳᱭ ᱥᱮ ᱾
ᱟᱪᱪᱷᱟ ᱾
ᱟᱫᱚ ᱚᱱᱟᱛᱮ ᱟᱞᱮᱥᱮᱫ ᱫᱚ ᱢᱟᱱᱮ ᱡᱩᱣᱟᱹᱱ ᱠᱚᱫᱚ ᱮᱠᱴᱩ ᱠᱟ ᱠᱚ ᱯᱟᱹᱪᱷᱞᱟᱹ ᱧᱚᱜ ᱟᱠᱟᱱᱟ᱾ ᱵᱩᱡᱷᱟᱹᱣ᱾
ᱟᱪᱪᱷᱟ ᱟᱪᱪᱷᱟ ᱦᱮᱸ ᱾
ᱦᱳᱭ᱾
ᱦᱩᱸ ᱟᱫᱚ ᱱᱚᱣᱟ ᱨᱮᱱᱟᱜ ᱢᱟᱱᱮ ᱤᱭᱟᱹ ᱫᱚ ᱚᱠᱟ ᱞᱮᱠᱟ? ᱱᱩᱠᱩ ᱫᱚ ᱚᱠᱟ ᱞᱮᱠᱟ ᱛᱮ ᱱᱩᱠᱩ ᱫᱚ ᱥᱚᱡᱷᱮ ᱰᱟᱦᱟᱨ ᱛᱮᱫᱚ ᱵᱚᱱ ᱟᱹᱜᱩ ᱫᱟᱲᱮᱭᱟ ᱠᱚᱣᱟ᱾
ᱱᱩᱠᱩ ᱫᱚ ᱠᱟᱹᱴᱤᱡ ᱚᱠᱛᱚ ᱛᱚ ᱞᱟᱜᱟᱜ ᱜᱮᱭᱟ᱾ ᱛᱟᱹᱣ ᱨᱮᱦᱚᱸ ᱩᱱᱠᱩ ᱞᱟᱹᱭ ᱥᱚᱡᱷᱮ ᱟᱠᱚ ᱦᱩᱭᱩᱜᱼᱟ ᱡᱮ ᱟᱨᱚ ᱢᱤᱫ ᱫᱷᱟᱣ ᱱᱚᱣᱟ ᱰᱟᱦᱟᱨ ᱛᱮ ᱪᱟᱪᱚ ᱠᱮᱴᱮᱡ᱾
ᱟᱪᱪᱷᱟ᱾
ᱟᱪᱪᱷᱟ ᱱᱚᱣᱟ ᱛᱟᱲᱟᱢ ᱰᱟᱦᱟᱨ ᱨᱮ ᱟᱹᱜᱩ ᱞᱟᱹᱜᱤᱫ ᱟᱭᱳ ᱵᱟᱵᱟᱣᱟᱜ ᱵᱷᱩᱢᱤᱠᱟ ᱢᱟᱱᱮ ᱤᱭᱟᱹ ᱫᱚ ᱚᱠᱟ ᱞᱮᱠᱟ? ᱛᱤᱱᱟᱹᱜ ᱜᱟᱱ ᱫᱚᱨᱠᱟᱨᱚᱜ ᱠᱟᱱᱟ?
ᱪᱮᱜ ᱜᱚᱝᱠᱮ?
ᱱᱚᱣᱟ ᱡᱟᱦᱟᱸ ᱡᱟᱦᱟᱸᱭ ᱠᱚᱼᱠᱚ ᱵᱟᱹᱲᱤᱡ ᱰᱟᱦᱟᱨ ᱥᱮᱫ ᱠᱚ ᱛᱟᱲᱟᱢ ᱠᱟᱫᱟ ᱠᱚ ᱩᱱᱠᱩ ᱠᱚ ᱥᱚᱡᱷᱮ ᱰᱟᱦᱟᱛ ᱥᱮᱫ ᱟᱹᱜᱩ ᱞᱟᱹᱜᱤᱫ ᱟᱭᱳ ᱵᱟᱵᱟᱣᱟᱜ ᱵᱷᱩᱢᱤᱠᱟ ᱫᱚ ᱛᱤᱱᱟᱹᱜ ᱜᱟᱱ? ᱫᱚᱨᱠᱟᱨᱚᱜ ᱠᱟᱱᱟ?
ᱦᱮᱸ ᱟᱭᱳ ᱵᱟᱵᱟ ᱦᱚᱸ ᱟᱹᱠᱤᱞ ᱜᱮᱭᱟᱱ ᱫᱚ ᱱᱚᱣᱟ ᱨᱮ ᱫᱟᱜᱟᱜ ᱜᱮᱭᱟ᱾ ᱩᱱᱠᱩ ᱦᱚᱸ ᱞᱟᱹᱭ ᱥᱚᱡᱷᱮ ᱦᱩᱭᱩᱜ ᱼᱟ ᱱᱚᱣᱟ ᱵᱟᱨᱮᱛᱮ ᱡᱮ ᱦᱚᱸᱜ-ᱚᱭ᱾ ᱚᱲᱟᱜ ᱨᱮᱱ ᱢᱟᱹᱭ ᱵᱟ ᱛᱟᱠᱚ ᱵᱟᱹᱜᱤᱭᱮᱫᱟ ᱟᱞᱚ ᱵᱚᱱ ᱵᱟᱹᱜᱤᱪᱚ ᱠᱚᱢᱟ᱾ ᱵᱩᱡᱷᱟᱹᱣ᱾
ᱟᱪᱪᱷᱟ ᱟᱪᱪᱷᱟ ᱵᱩᱡᱷᱟᱹᱣ ᱾
ᱜᱚᱝᱠᱮ ᱛᱟᱦᱚᱞᱮ ᱫᱟᱠᱟ ᱠᱚᱫᱚ ᱡᱚᱢ ᱵᱟᱲᱟ ᱦᱩᱭᱼᱱᱟ ᱥᱮ ᱵᱟᱝ?
ᱦᱮᱸ ᱡᱚᱢ ᱦᱩᱭ ᱠᱟᱱᱟ᱾ ᱟᱵᱮᱱ ᱵᱮᱱ ᱡᱚᱢ ᱠᱮᱜ-ᱟ ᱥᱮ ᱵᱟᱝᱟ?
ᱦᱮᱸ ᱟᱞᱤᱧ ᱡᱚᱢ ᱠᱟᱫᱟ ᱡᱚᱢ
ᱟᱪᱪᱷᱟ᱾
ᱛᱟᱦᱚᱞᱮ ᱜᱚᱝᱠᱮ ᱟᱵᱮᱱ ᱫᱚ᱾ ᱚᱠᱟ ᱚᱠᱟ ᱫᱤᱥᱚᱢ ᱠᱷᱚᱱ ᱵᱮᱱ ᱨᱚᱲ ᱫᱟ?
ᱟᱹᱞᱤᱧ ᱫᱚ ᱯᱩᱨᱩᱞᱤᱭᱟᱹ ᱫᱤᱥᱚᱢ ᱠᱷᱚᱱᱟᱜ᱾
ᱚ ᱴᱷᱤᱠ ᱴᱷᱤᱠ᱾ ᱫᱚ ᱯᱚᱥᱪᱷᱤᱢ ᱵᱚᱝᱜᱚᱞ ᱠᱟ ᱠᱚ ᱞᱟᱹᱭ ᱫᱟ ᱦᱮᱸ ᱦᱮᱸ᱾
ᱦᱮᱸᱻ
ᱴᱷᱤᱠ ᱴᱷᱤᱠ᱾
ᱟᱵᱤᱱ ᱫᱚ?
ᱟᱹᱞᱤᱧ ᱦᱚᱸ ᱜᱚᱢᱠᱮ ᱚᱱᱟ ᱯᱚᱥᱪᱤᱢ ᱵᱚᱝᱜᱚ ᱨᱮᱱ ᱠᱟᱱ ᱜᱮᱭᱟᱞᱤᱧ᱾ ᱜᱚᱢᱠᱮ ᱵᱩᱨᱩ ᱵᱚᱸᱜᱟ ᱵᱮᱱ ᱟᱸᱡᱚᱢ ᱵᱟᱲᱟ ᱟᱠᱟᱫᱟ?
ᱦᱮᱸ ᱟᱸᱡᱚᱢ ᱟᱠᱟᱫᱟ ᱞᱤᱧ᱾
ᱦᱮᱸ ᱚᱱᱛᱮ ᱡᱟᱦᱟᱸ ᱛᱤᱥ ᱵᱮᱱᱼᱼ
ᱦᱮᱸ
ᱧᱮᱞ ᱟᱠᱟᱫᱟ ᱵᱩᱨᱩ ᱵᱚᱸᱜᱟ ᱯᱟᱛᱟ ᱠᱚ?
ᱵᱟᱝ ᱵᱟᱝ ᱞᱤᱧ ᱥᱮᱱ ᱠᱟᱱᱟ ᱟᱵᱮᱱ ᱵᱮᱱ ᱥᱮᱱ ᱠᱟᱱᱟ?
ᱚᱸᱻ ᱦᱮᱸ ᱟᱫᱚ ᱟᱹᱞᱤᱧ ᱫᱚᱞᱤᱧ ᱧᱮᱞ ᱟᱠᱟᱫ ᱫᱚ ᱵᱟᱨᱯᱮ ᱫᱷᱟᱣ ᱦᱳᱭ᱾ ᱟᱵᱮᱱ ᱡᱟᱦᱟᱸ ᱛᱤᱥ ᱵᱮᱱ ᱦᱤᱡᱩᱜᱼᱟ ᱜᱚᱝᱠᱮ ᱧᱮᱞᱟᱵᱮᱱ ᱵᱩᱨᱩ ᱵᱚᱸᱜᱟ ᱨᱮ ᱫᱚᱢᱮ ᱥᱩᱠᱨᱤ ᱡᱤᱞ ᱠᱚ ᱯᱤᱴᱷᱟᱹᱭᱟ᱾
ᱟᱪᱪᱷᱟ, ᱟᱪᱪᱷᱟ
ᱟᱨ ᱟᱵᱚᱣᱟᱜ ᱱᱚᱣᱟ ᱥᱟᱶᱛᱟ ᱨᱮᱭᱟᱜ ᱛᱤᱨᱭᱳ ᱵᱟᱱᱟᱢ᱾ ᱦᱮᱸ ᱜᱚᱝᱠᱮ ᱪᱟᱞᱟᱜ ᱟᱹᱞᱤᱧ ᱱᱤᱭᱟᱹ ᱵᱟᱨ ᱾ ᱟᱵᱮᱱ ᱡᱩᱫᱤ ᱵᱮᱱ ᱦᱤᱡᱩᱜᱼᱟ ᱧᱮᱞᱟᱵᱮᱱ ᱟᱵᱚᱭᱟᱜ᱾ ᱥᱟᱶ ᱥᱟᱶᱛᱟ ᱨᱮᱭᱟᱜ ᱛᱤᱨᱭᱳ ᱵᱟᱱᱟᱢ᱾ ᱟᱨᱚ ᱛᱩᱢᱫᱟᱹᱜ ᱴᱟᱢᱟᱠ ᱨᱮᱜᱽᱲᱟ ᱮᱢᱟᱱ ᱮᱢᱟᱱ ᱟᱹᱰᱤ ᱜᱮ ᱠᱤᱨᱤᱧ ᱟᱠᱨᱤᱧ ᱦᱩᱭᱩᱜᱼᱟ ᱚᱸᱰᱮ ᱫᱚ᱾
ᱦᱮᱸ ᱟᱪᱪᱷᱟ ᱡᱚᱛᱚ ᱠᱤᱪᱷᱩ ᱜᱮ ᱚᱸᱰᱮ ᱫᱚ ᱟᱵᱚ ᱥᱟᱶᱛᱟ ᱨᱮᱱᱟᱜ ᱫᱚ ᱡᱚᱛᱚ ᱠᱤᱪᱷᱩ ᱜᱮ ᱧᱟᱢᱚᱜᱼᱟ ᱵᱟᱝ? ᱡᱟᱦᱟᱸ ᱠᱚ ᱦᱟᱯᱲᱟᱢ ᱠᱚᱠᱚ ᱫᱚᱦᱚ ᱦᱚᱴᱚ ᱟᱠᱟᱫ
ᱦᱮᱸ
ᱵᱟᱝ ᱟᱸᱡᱚᱢᱚᱜ ᱠᱟᱱᱟ ᱜᱚᱝᱠᱮ? ᱜᱚᱝᱠᱮ?
ᱛᱟᱣ
ᱟᱸᱡᱚᱢᱚᱜ ᱠᱟᱱᱟ?
ᱦᱮᱸ ᱟᱸᱡᱚᱢ ᱠᱟᱱᱟ᱾
ᱚ ᱟᱪᱪᱷᱟ ᱟᱨ ᱛᱟᱦᱚᱞᱮ
ᱦᱮᱸ ᱦᱮᱸ
ᱫᱟᱬᱟᱱ ᱠᱚᱫᱚ ᱚᱠᱟ ᱥᱮᱫ ᱵᱮᱱ ᱪᱟᱞᱟᱜ ᱠᱟᱱᱟ?
ᱵᱟᱝ ᱜᱚᱝᱠᱮ ᱟᱹᱞᱤᱧ ᱫᱚ ᱛᱮᱦᱮᱧ ᱫᱚ ᱚᱲᱟᱜ ᱨᱮᱜᱮ ᱫᱟᱬᱟᱱ ᱠᱚᱫᱚ ᱵᱟᱞᱤᱧ ᱪᱟᱞᱟᱜ ᱠᱟᱱᱟ ᱦᱟᱸᱜᱼᱼ
ᱦᱮᱸ
ᱟᱹᱞᱤᱧ ᱫᱚᱞᱤᱧ ᱫᱟᱬᱟ ᱟᱹᱜᱩᱮᱼᱟ ᱠᱤᱪᱷᱩ ᱠᱤᱪᱷᱩ ᱫᱤᱱ ᱢᱟᱲᱟᱝ ᱫᱤᱜᱷᱟ ᱥᱮᱫ ᱠᱷᱚᱱᱟᱜ᱾
ᱟ
ᱟᱸᱡᱚᱢ ᱠᱟᱫᱟ ᱵᱮᱱ ᱛᱚ ᱫᱤᱜᱷᱟ ᱯᱚᱥᱪᱤᱢ ᱵᱚᱝᱜᱚ ᱨᱮ᱾
ᱦᱮᱸ ᱟᱸᱚᱢ ᱫᱚ ᱧᱚᱢ ᱠᱟᱱ ᱜᱮᱭᱟ ᱛᱚ ᱥᱮᱱ ᱫᱚ ᱵᱟᱞᱤᱧ ᱵᱮᱱ ᱵᱟᱲᱟ ᱟᱠᱟᱱᱟ᱾
ᱟᱪᱪᱷᱟ
ᱦᱮᱸ
ᱦ ᱡᱟᱭᱜᱟ ᱫᱚ ᱢᱚᱡᱽ ᱛᱚ ᱢᱚᱡᱽ ᱜᱮ ᱟᱹᱰᱤ ᱢᱚᱡᱽ ᱜᱮᱭᱟ ᱡᱟᱭᱜᱟ ᱛᱟᱦᱮᱸᱱᱟ ᱡᱚᱢ ᱠᱚᱢ
ᱦᱮᱸ ᱚᱱᱟ ᱫᱚ ᱢᱤᱫᱴᱤᱡ ᱫᱟᱜ ᱫᱤᱥᱚᱢ ᱥᱩᱨ ᱨᱮ ᱠᱟᱱᱟ ᱥᱮ
ᱦᱮᱸ
ᱞᱟᱹᱭᱟᱠᱚ ᱚᱸᱰᱮ ᱫᱚ ᱥᱩ ᱫᱟᱜ ᱟᱨ ᱫᱟᱜ ᱡᱟᱞᱟᱠᱠᱟᱨ
ᱦᱮᱸ
ᱦᱮᱸ ᱚᱱᱟ ᱫᱚ ᱥᱮᱱ ᱵᱟᱲᱟ ᱫᱚ ᱵᱟᱝ ᱦᱩᱭ ᱠᱟᱱᱟ
ᱟᱪᱪᱷᱟ
ᱛᱚ ᱥᱮᱱᱟᱢᱱᱮ ᱥᱮᱱᱚᱜ ᱦᱩᱭᱩᱜᱼᱟ ᱦᱟᱸᱜ ᱦᱟᱯᱮᱱ ᱫᱤᱱ
ᱦᱮᱸ ᱦᱮᱸ
ᱦᱮᱸ
ᱜᱚᱝᱠᱮ ᱛᱟᱦᱚᱞᱮ ᱚᱲᱟᱜ ᱦᱚᱲ ᱠᱚᱫᱚ ᱠᱚ ᱱᱟᱯᱟᱭ ᱵᱟᱲᱟ ᱜᱮᱭᱟ ᱛᱚ
ᱦᱮᱸ ᱱᱟᱯᱟᱭ ᱜᱮᱭᱟ ᱠᱚ
ᱟᱪᱪᱷᱟ
ᱟᱵᱮᱱ ᱨᱮ ᱚᱲᱟᱜ ᱦᱚᱲ ᱠᱚ
ᱦᱮᱸ ᱜᱚᱝᱠᱮ ᱱᱟᱯᱟᱭ ᱜᱮᱭᱟ ᱠᱚ ᱡᱚᱛᱚ ᱜᱮ ᱱᱟᱯᱟᱭ ᱵᱟᱲᱟᱟᱭ ᱜᱮᱭᱟ ᱠᱚ ᱾
ᱟᱪᱪᱷᱟ ᱾
ᱦᱮᱸ ᱾
ᱦᱮ ᱾
ᱦᱮᱞᱳ ᱾
ᱛᱟᱯᱚᱨᱮ ᱞᱟᱹᱭ ᱞᱟᱹᱭ ᱵᱮᱱ ᱜᱚᱢᱠᱮ ᱾
ᱞᱟᱹᱭ ᱫᱚ ᱟᱯᱮ ᱠᱚᱨᱮ ᱫᱚ ᱨᱚᱦᱚᱭ ᱫᱚ ᱾ ᱢᱟᱱᱮ ᱛᱤᱱᱟᱹᱜ ᱫᱷᱟᱣ ᱯᱮ ᱨᱚᱦᱚᱭᱟ ᱾
ᱟᱞᱮ ᱫᱷᱟᱣ ᱟᱞᱮ ᱥᱮᱫ ᱫᱚ ᱢᱤᱫ ᱫᱷᱟᱣ ᱜᱮ ᱦᱮᱸ ᱦᱮᱸ ᱟᱥᱟᱲ ᱵᱚᱸᱜᱟ ᱜᱮ᱾ ᱟᱫᱚ ᱮᱴᱟᱜ ᱢᱟᱱᱮ ᱮᱴᱟᱜ ᱥᱮᱫ ᱫᱚ ᱡᱮᱢᱚᱱ ᱾ ᱵᱟᱨ ᱯᱮ ᱫᱷᱟᱣ ᱠᱚ ᱨᱚᱦᱚᱭᱟᱠᱚ ᱟᱞᱮ ᱥᱮᱫ ᱫᱚ ᱚᱱᱠᱟ ᱫᱚ ᱟᱞᱮ ᱥᱮᱫ ᱫᱚ ᱟᱥᱟᱲ ᱵᱚᱸᱜᱟ ᱜᱮ᱾
ᱟᱞ ᱥᱮᱱ ᱫᱚ ᱵᱟᱨ ᱵᱮᱲᱟ ᱢᱤᱫ ᱫᱚ ᱢᱟᱱᱮ ᱵᱟᱨ ᱫᱷᱟᱣ ᱮᱱᱛᱮᱫ ᱱᱤᱛᱚᱜ ᱢᱤᱫ᱾ ᱢᱤᱫ ᱫᱷᱟᱣ ᱟᱨᱚ ᱚᱱᱟ ᱥᱤᱛᱩᱝ ᱫᱤᱱ ᱩᱱ ᱢᱤᱫ ᱫᱷᱟᱣ᱾
ᱦᱮᱸ ᱾
ᱦᱮᱸ ᱟᱫᱚ ᱾ ᱫᱟᱜ ᱠᱚᱫᱚ ᱚᱱᱮ ᱫᱟᱜ ᱢᱮᱥᱤᱱ ᱠᱚᱛᱮ ᱚᱱᱟ ᱠᱚᱛᱮ ᱨᱟᱠᱟᱵ ᱵᱟᱲᱟ ᱠᱟᱛᱮᱫ᱾ ᱞᱮ ᱨᱚᱦᱚᱭ ᱵᱟᱲᱟᱭᱟ ᱵᱩᱡᱷᱟᱹᱣ᱾
ᱦᱮᱸᱵᱩᱡᱷᱟ. ᱣ ᱟᱪᱷᱟ ᱟᱞᱮ ᱫᱚᱚ ᱪᱟᱸᱫ ᱵᱚᱸᱜᱟ ᱵᱥᱟᱨ ᱜᱤ᱾
ᱦᱮᱸ᱾
ᱟᱞᱮ ᱫᱚᱚ ᱾ ᱪᱟᱸᱫ ᱵᱚᱸᱜᱟ ᱡᱟᱭ ᱮᱢᱟ ᱞᱮᱮᱭᱟ ᱤᱱᱟᱹ ᱛᱮᱜᱮ ᱟᱨ ᱪᱮᱫ᱾ ᱵᱟᱠᱷᱟᱱ ᱫᱚ ᱚᱱᱟ ᱢᱮᱥᱤᱱ ᱠᱚᱫᱚ ᱵᱟᱹᱱᱩᱜ ᱛᱟᱞᱮᱭᱟ ᱟᱞᱮᱥᱮᱫ ᱫᱚ᱾
ᱚ᱾
ᱦᱮᱸ᱾
ᱦᱮᱸ ᱛᱚ᱾
ᱦᱮᱸ᱾
ᱦᱮᱞᱳ᱾
ᱦᱮᱸ ᱜᱚᱢᱠᱮ᱾
ᱛᱟᱦᱚᱞᱮ ᱟᱯᱮᱥᱮᱫ ᱫᱚ ᱛᱟᱦᱚᱞᱮ ᱵᱷᱟᱞᱤ ᱜᱮᱛᱚ ᱡᱚᱢᱤ ᱡᱟᱭᱜᱟ ᱠᱚ, ᱵᱟᱨᱫᱷᱟᱣ ᱪᱟᱥ ᱦᱩᱭᱩᱜᱼᱟ ᱢᱟᱱᱮ᱾
ᱦᱮᱸ ᱜᱚᱝᱠᱮ ᱟᱞᱮ ᱥᱮᱱ ᱫᱚ ᱱᱟᱯᱟᱭ ᱜᱮ, ᱟᱨᱚ ᱟᱞᱮ ᱥᱮᱱ ᱫᱚ ᱦᱟᱱᱮ ᱥᱚᱵᱡᱤ ᱠᱚ ᱞᱮ ᱪᱟᱥᱟ ᱢᱟᱱᱮ ᱩᱛᱩ ᱠᱚ ᱡᱟᱦᱟᱸ ᱠᱚᱵᱚᱱ ᱡᱚᱢᱟ ᱮᱱᱛᱮ ᱚᱱᱟ ᱠᱚ᱾ ᱚᱱᱟ ᱠᱚ ᱟᱨᱚ ᱠᱤᱨᱤᱧ ᱟᱠᱷᱨᱤᱧ ᱦᱩᱭᱩᱜᱼᱟ᱾ ᱜᱚᱝᱠᱮ ᱟᱯᱮᱥᱮᱱ ᱫᱚ ᱨᱚᱦᱚᱭ ᱵᱟᱲᱟ ᱦᱩᱭᱩᱜ-ᱟ ᱥᱮ ᱵᱟᱝ?
ᱦᱮᱸ ᱥᱚᱵᱽᱡᱤ ᱠᱚᱫᱚᱞᱮ ᱪᱟᱥ ᱜᱮᱭᱟ, ᱩᱛᱩ ᱠᱚᱫᱚ ᱟᱫᱚ ᱠᱟᱝᱠᱷᱟᱡ ᱚᱱᱠᱟ ᱠᱚᱢ ᱠᱚᱢ ᱟᱞᱮᱥᱮᱫ ᱛᱚ ᱫᱟᱜ ᱛᱚ ᱚᱵᱷᱟᱵ ᱜᱮᱭᱟ, ᱚᱱᱟ ᱠᱷᱟᱹᱛᱤᱨ ᱛᱮ ᱠᱚᱢ ᱜᱮᱞᱮ ᱪᱟᱥᱟ ᱟᱞᱮ ᱫᱚ᱾
ᱚ ᱟᱫᱚ ᱟᱞᱮ ᱥᱮᱫ ᱫᱚ ᱫᱟᱜ ᱦᱚᱸ ᱢᱮᱱᱟᱜ ᱜᱮᱭᱟ ᱢᱟᱱᱮ ᱟᱫᱚ ᱚᱱᱟᱛᱮ ᱡᱚᱛᱚ ᱜᱮ
ᱪᱟᱥ ᱛᱟᱦᱮᱱᱟ ᱥᱮᱞᱮ ᱨᱚᱦᱚᱭ ᱛᱟᱦᱮᱱᱟ᱾
ᱟᱪᱪᱷᱟ ᱛᱚ ᱟᱯᱮ ᱥᱮᱫ ᱜᱮ ᱵᱷᱟᱹᱞᱤ ᱜᱚᱢᱠᱮ᱾
ᱦᱮᱸ ᱜᱚᱝᱠᱮ᱾
ᱟᱞᱮ ᱫᱚ ᱱᱚᱣᱟ ᱥᱤᱛᱩᱝ ᱫᱤᱱ ᱫᱚ ᱧᱩ ᱫᱟᱜ ᱦᱚᱸ ᱠᱟᱹᱴᱤᱡ ᱚᱥᱩᱵᱤᱫᱟ ᱜᱮᱛᱟᱞᱮᱭᱟ᱾
ᱚ᱾
ᱦᱩᱸ᱾
ᱛᱟᱦᱚᱞᱮ ᱟᱹᱰᱤ ᱜᱮ ᱡᱟᱞᱟ ᱜᱮᱭᱟ᱾
ᱦᱮᱸ ᱡᱟᱞᱟ ᱜᱮᱭᱟ᱾
ᱦᱩᱸ ᱛᱚ ᱜᱚᱝᱠᱮ᱾
ᱦᱮᱸ᱾
ᱟᱯᱮ ᱥᱮᱫ ᱛᱟᱦᱚᱞᱮ ᱡᱟᱭᱜᱟ ᱠᱚᱫᱚ ᱪᱮᱫ ᱞᱮᱠᱟ ᱜᱚᱝᱠᱮ? ᱢᱟᱱᱮ ᱵᱟᱡᱟᱨ ᱵᱟᱡᱟᱨ ᱞᱮᱠᱟ?
ᱦᱮᱸ ᱚᱝᱠᱟ ᱟᱞᱮᱥᱮᱱ ᱫᱚ ᱵᱟᱡᱟᱨ ᱫᱚ ᱢᱮᱱᱟᱜ ᱜᱮᱭᱟ᱾ ᱦᱮᱸ ᱟᱸᱡᱚᱢ ᱫᱟᱞᱤᱧ ᱟᱸᱡᱚᱢ ᱫᱟᱞᱤᱧ᱾
ᱟᱪᱪᱷᱟ ᱜᱚᱝᱠᱮ ᱟᱞᱮ ᱥᱮᱫ ᱫᱚ ᱟᱹᱛᱩ ᱚᱲᱟᱜ᱾ ᱟᱞᱮ ᱫᱚ ᱟᱹᱛᱩ ᱚᱲᱟᱜ ᱨᱮᱞᱮ ᱛᱟᱦᱮᱱᱟ ᱛᱚ᱾
ᱦᱮᱸ᱾
ᱦᱩᱸ᱾
ᱦᱮᱞᱳ᱾
ᱦᱮᱸ ᱜᱚᱢᱠᱮ᱾
ᱦᱮᱸ ᱜᱚᱝᱠᱮ ᱢᱟ ᱛᱟᱦᱚᱞᱮ ᱴᱷᱤᱠᱟᱹᱱ ᱜᱮᱭᱟ ᱡᱚᱸᱦᱟᱨ ᱜᱮ ᱦᱮᱸ ᱥᱮ᱾
ᱟᱪᱪᱷᱟ ᱴᱷᱤᱠ ᱟᱪᱷᱮ ᱴᱷᱤᱠᱟᱹᱱ ᱜᱮᱭᱟ ᱢᱟ ᱜᱚᱢᱠᱮ᱾